ᱦᱮᱞᱳ ᱜᱚᱝ
ᱡᱚᱦᱟᱨ ᱜᱮ ᱜᱚᱢᱠᱮ ᱦᱮᱸ ᱡᱚᱦᱟᱨ ᱜᱮ ᱛᱟ ᱯᱚᱨᱮ ᱠᱷᱚᱵᱚᱨ ᱠᱚ ᱞᱟᱹᱭ ᱵᱤᱱ ᱛᱟᱦᱞᱮ ᱚᱱᱛᱮ ᱫᱟᱜ ᱵᱟᱲᱟᱭ ᱫᱟᱭ ᱥᱮ ᱵᱟᱭ ᱫᱟᱜ ᱵᱟᱲᱟᱭ ᱫᱟᱭ
ᱦᱮᱸ ᱞᱟᱹᱭ ᱟᱹᱞᱤᱧ ᱡᱤᱣᱤ ᱦᱚᱲᱢᱚ ᱠᱚᱫᱚ ᱪᱮᱫ ᱞᱮᱠᱟ ᱢᱮᱱᱟᱜ ᱵᱟᱲᱟ ᱵᱤᱱᱟ
ᱵᱮᱥ ᱵᱟᱲᱟ ᱜᱮ
ᱦᱩᱸ
ᱛᱚ ᱞᱟᱹᱭ ᱵᱤᱱ ᱱᱚᱱᱛᱮ ᱫᱟᱜ ᱵᱟᱲᱟᱭ ᱮᱫᱟᱭ ᱥᱮ ᱵᱟᱝ ᱟᱹᱵᱤᱱ ᱥᱮᱫ
ᱱᱚᱛᱮ ᱫᱚ ᱫᱟᱜ ᱫᱚ ᱵᱟᱭ ᱫᱟᱜ ᱫᱟ ᱱᱟᱜ ᱨᱤᱢᱤᱞ ᱫᱚᱭ ᱨᱤᱢᱤᱞ ᱠᱟᱫᱟ
ᱟᱪᱪᱷᱟ ᱛᱚ ᱵᱮᱥ ᱵᱟᱲᱟᱭ ᱜᱮᱭᱟ ᱵᱤᱱ ᱥᱮ ᱟᱹᱞᱤᱧ ᱟᱹᱞᱤᱧ ᱥᱮᱫ ᱫᱚ ᱫᱟᱜ ᱵᱟᱲᱟᱭ ᱮᱫᱟ ᱱᱚᱱᱛᱮ ᱫᱚ
ᱦᱚᱸ ᱦᱚᱸ ᱱᱚᱛᱮ ᱫᱚ ᱱᱟᱦᱟᱜ ᱵᱟᱭ ᱫᱟᱜ ᱟᱠᱟᱫᱟ ᱦᱚᱞᱟᱭ ᱫᱟᱜ ᱵᱟᱲᱟ ᱞᱮᱫᱟ ᱦᱳᱭ ᱦᱳᱭ
ᱟᱪᱪᱷᱟ ᱟᱪᱪᱷᱟ ᱪᱮᱫ ᱵᱤᱱ ᱢᱮᱱᱮᱫ ᱛᱟᱦᱮᱱᱟ ᱞᱟᱹᱭ ᱵᱤᱱ
ᱢᱮᱱᱮᱫ ᱛᱟᱦᱮᱫ ᱟᱹᱞᱤᱧ ᱦᱚᱞᱟ ᱫᱚᱭ ᱫᱟᱜ ᱵᱟᱲᱟ ᱞᱮᱫ ᱜᱮᱭᱟ ᱛᱤᱦᱤᱧ ᱫᱚ ᱟᱹᱣᱨᱤ ᱫᱟᱜ
ᱦᱚᱞᱟ ᱦᱚᱞᱟ ᱫᱚ ᱟᱹᱵᱤᱱ ᱥᱮᱫ ᱮ ᱫᱟᱜ ᱞᱮᱫᱟᱭ ᱛᱟᱦᱞᱮ
ᱦᱩᱸ
ᱟᱹᱞᱤᱧ ᱱᱚᱱᱛᱮ ᱫᱚ ᱦᱟᱸᱜ ᱵᱟᱭ ᱫᱟᱜ ᱠᱟᱫᱟ ᱦᱚᱞᱟ ᱠᱷᱚᱱᱟᱜ ᱫᱚ ᱦᱚᱸᱜ ᱚᱭ ᱦᱚᱞᱟ ᱠᱷᱚᱱᱟᱜ ᱛᱮᱦᱮᱧ ᱫᱷᱟᱹᱵᱤᱡ ᱛᱚ ᱟᱹᱣᱨᱤ ᱫᱟᱜ ᱟᱭ
ᱦᱩᱸ ᱛᱤᱦᱤᱧ ᱫᱚ ᱟᱹᱣᱨᱤ ᱫᱟᱜᱼᱟ ᱟᱨ ᱟᱨ ᱛᱚᱵᱮ ᱨᱚᱦᱚᱭ ᱵᱟᱲᱟ ᱠᱚᱫᱚ ᱛᱤᱱᱟᱹᱜ ᱫᱷᱟᱹᱵᱤᱡ
ᱟᱨ ᱨᱚᱦᱚᱭ ᱫᱚ ᱟᱫᱚ ᱚᱱᱠᱟ ᱥᱮᱨᱚᱠᱚᱢ ᱛᱚ ᱟᱨ ᱵᱟᱭ ᱫᱟᱜ ᱫᱟᱭ ᱥᱮ ᱟᱫᱚ ᱚᱱᱟᱛᱮ ᱟᱨᱠᱤ ᱨᱚᱦᱚᱭ ᱠᱚᱫᱚ ᱵᱟᱝ ᱦᱩᱭ ᱠᱟᱱ ᱜᱮᱭᱟ ᱛᱚᱞᱟ ᱠᱚᱢᱟ ᱦᱟᱨᱟ ᱠᱟᱱ ᱜᱮᱭᱟ ᱮᱱᱠᱷᱟᱱ ᱫᱟᱜ ᱛᱚ ᱫᱟᱜ ᱵᱟᱝ ᱛᱮ ᱢᱟᱱᱮ ᱠᱟᱹᱴᱤᱡ ᱛᱷᱩᱠᱩᱢ ᱦᱟᱛᱟᱲ ᱦᱩᱭ ᱠᱟᱱᱟ
ᱦᱚᱸ
ᱛᱚ ᱟᱹᱵᱤᱱ ᱜᱮ ᱞᱟᱹᱭ ᱵᱤᱱ ᱟᱹᱵᱤᱱ ᱥᱮᱫ ᱠᱚ ᱨᱚᱦᱚᱭ ᱫᱟ ᱥᱮ ᱵᱟᱝ
ᱦᱮᱸ ᱨᱚᱦᱚᱭ ᱜᱮ ᱟᱞᱮ ᱦᱚᱸ ᱦᱚᱞᱟ ᱞᱮ ᱠᱢᱞᱟ ᱵᱟᱲᱟ ᱞᱮᱫ ᱠᱚᱣᱟ ᱟᱫᱚ
ᱟᱪᱪᱷᱟ
ᱨᱚᱦᱚᱭ ᱫᱚ ᱛᱷᱚᱲᱟ ᱞᱟᱦᱟ ᱧᱚᱜ ᱠᱟᱱᱟ ᱱᱟᱦᱟᱜ ᱤᱱᱟᱹ ᱛᱮᱜᱮ ᱦᱟᱹᱡᱨᱤ ᱠᱚᱦᱚᱸ ᱟᱭᱢᱟ ᱟᱭᱢᱟ ᱮᱢᱚᱜ ᱦᱩᱭᱩᱜ ᱠᱟᱱᱟ
ᱦᱮᱸ ᱛᱚ ᱟᱫᱚ ᱚᱱᱠᱟ ᱜᱮ ᱱᱤᱛᱚᱜ ᱫᱚ ᱡᱚᱛᱚ ᱚᱲᱟᱜ ᱜᱮ ᱢᱤᱫᱴᱮᱱ ᱨᱚᱦᱚᱭ ᱠᱚ ᱦᱩᱭᱩᱜ ᱠᱟᱱᱟ ᱥᱮ ᱟᱫᱚ ᱚᱱᱠᱟᱜᱮ ᱡᱚᱛᱚ ᱜᱮᱠᱚ ᱦᱟᱛᱟᱣ ᱮᱫᱟ ᱰᱷᱮᱨ ᱰᱷᱮᱨ ᱠᱟᱛᱮᱫ ᱜᱮ ᱦᱮᱸᱥᱮ
ᱦᱩᱸ ᱟᱯᱮ ᱥᱮᱫ ᱫᱚ ᱪᱮᱫ ᱞᱮᱠᱟ
ᱟᱞᱮ ᱥᱮᱫ ᱦᱚᱸ ᱦᱟᱹᱡᱨᱤ ᱠᱚᱫᱚ ᱵᱷᱟᱜᱤ ᱜᱮᱠᱚ ᱦᱟᱛᱟᱣ ᱜᱮᱭᱟ ᱟᱫᱚ ᱱᱤᱛᱳᱜ ᱫᱚ ᱢᱟᱱᱮ ᱨᱚᱦᱚᱭ ᱠᱚᱫᱚ ᱟᱫᱚ ᱚᱱᱠᱟ ᱵᱟᱝ ᱪᱟᱹᱞᱩ ᱟᱠᱟᱱᱟ ᱥᱮ ᱪᱟᱹᱞᱩ ᱵᱚᱞᱛᱮ ᱫᱚ ᱱᱚᱛᱮ ᱨᱤᱢᱤᱞ ᱫᱟᱜ ᱵᱟᱝᱛᱮ ᱟᱨᱠᱤ ᱱᱚᱝᱠᱟ ᱛᱤᱸᱜᱩ ᱦᱩᱭᱩ ᱠᱟᱱᱟ ᱱᱤᱛᱚᱜ ᱫᱚ ᱡᱷᱚᱛᱚ ᱠᱤᱪᱷᱩ ᱜᱮ ᱨᱤᱰᱤ ᱨᱮ ᱢᱮᱱᱟᱜ-ᱟ ᱡᱮᱢᱚᱱ ᱱᱚᱣᱟ ᱛᱚᱞᱟ ᱠᱚᱫᱚ ᱦᱟᱨᱟᱣ ᱟᱠᱟᱱ ᱜᱮᱭᱟ
ᱦᱮᱸ ᱦᱮᱸ ᱟᱞᱮ ᱥᱮᱫ ᱢᱟ ᱮᱠᱟ ᱟᱞᱮ ᱥᱮᱫ ᱢᱟ ᱛᱤᱱᱥᱚ ᱮᱢᱚᱜ ᱡᱟᱹᱨᱩᱲ ᱠᱟᱱᱟ ᱟᱨ ᱡᱚᱢ ᱡᱚᱢ ᱫᱚ ᱟᱠᱚ ᱠᱚ ᱟᱹᱜᱩᱭᱟ ᱠᱷᱟᱱ ᱫᱚ ᱮᱢᱚᱜ ᱡᱟᱹᱨᱩᱲᱟ ᱡᱚᱢᱟᱜ ᱚᱱᱮ ᱚᱱᱠᱟ ᱫᱚ ᱟᱞᱮᱥᱮᱫ ᱫᱚ ᱟᱯᱮᱥᱮᱫ ᱜᱮ ᱪᱮᱫ ᱞᱮᱠᱟ
ᱟᱞᱮᱥᱮᱫ ᱢᱟ ᱡᱚᱢᱟᱜ ᱦᱚᱸ ᱮᱢ ᱦᱩᱭᱩᱜ-ᱟ ᱱᱚᱛᱮ ᱯᱮᱥᱚ ᱠᱟᱛᱮᱫ ᱠᱚ ᱦᱟᱛᱟᱣ ᱮᱟ ᱦᱟᱹᱡᱨᱤ ᱢᱟ
ᱦᱩᱸ
ᱟᱨ ᱡᱚᱢᱟᱜ ᱦᱚᱸ ᱮᱢ ᱦᱩᱭᱩᱜ-ᱟ ᱱᱚᱱᱛᱮ ᱫᱚ ᱟᱫᱚ ᱱᱚᱱᱚᱛᱮ ᱫᱚ ᱡᱚᱛᱚ ᱦᱚᱲᱜᱮ ᱠᱟᱹᱢᱤ ᱠᱟᱡᱽ ᱦᱚᱲ ᱠᱟᱱᱟ ᱠᱚᱥ ᱟᱫᱚ ᱱᱚᱛᱮ ᱫᱚ ᱡᱮ ᱡᱟᱨᱟᱜ ᱜᱮ ᱢᱟᱱᱮ ᱦᱚᱭᱛᱳ ᱵᱟᱢ ᱞᱟᱜᱟᱣ ᱨᱮᱦᱚᱸ ᱩᱱᱤᱭ ᱫᱚ ᱵᱟᱝ ᱪᱤᱠᱟᱹᱜ ᱛᱟᱭᱟ ᱦᱮᱸ ᱥᱮ
ᱦᱮᱸ
ᱟᱫᱚ ᱚᱱᱟᱛᱮ ᱟᱨᱠᱤ ᱢᱟᱱᱮ ᱟᱫᱚ ᱱᱚᱱᱚᱛᱮ ᱫᱚ ᱟᱠᱚᱣᱟᱜ ᱰᱤᱢᱟᱱᱰ ᱛᱟᱦᱮᱱ ᱛᱟᱠᱚᱣᱟ ᱡᱮ ᱦᱮᱸ ᱵᱟᱭ ᱞᱟᱹᱭᱟᱹᱧ ᱨᱮᱦᱚᱸ ᱤᱧᱟᱹᱜ ᱤᱧ ᱠᱟᱹᱢᱤ ᱛᱤᱧᱟᱹ ᱥᱮ ᱦᱚᱲᱟᱜ ᱤᱧ ᱪᱟᱞᱟᱜ ᱨᱮᱦᱚᱸ ᱟᱪᱪᱷᱟ ᱚᱱᱟᱛᱮ ᱮᱢ ᱦᱩᱭᱩᱜ ᱠᱟᱱᱟ ᱛᱚ ᱟᱫᱚ ᱟᱹᱵᱤᱱ ᱜᱮ ᱟᱹᱵᱤᱱ ᱥᱮᱫ ᱪᱮᱫ ᱞᱮᱠᱟ ᱚᱠᱟ ᱦᱟᱸᱜ ᱵᱩᱨᱩ ᱫᱤᱥᱚᱢ ᱠᱟᱱᱟᱵᱤᱱ ᱥᱮ ᱱᱟᱢᱟᱞ ᱫᱤᱥᱚᱢ ᱥᱮ ᱵᱤᱨ ᱫᱤᱥᱚᱢ
ᱱᱚᱣᱟ ᱫᱚ ᱵᱩᱨᱩ ᱫᱤᱥᱚᱢ ᱫᱚ ᱵᱟᱝ ᱠᱟᱱᱟ ᱟᱹᱛᱩ ᱫᱤᱥᱚᱢ ᱠᱟᱱ ᱜᱮᱭᱟ ᱟᱫᱚ ᱚᱱᱮ ᱚᱱᱠᱟ ᱡᱚᱛᱚ ᱦᱚᱲᱠᱚ ᱦᱚᱦᱚᱭᱟ ᱥᱮ ᱟᱫᱚ ᱚᱱᱟᱛᱮ ᱡᱚᱢᱟᱜ ᱡᱩᱫᱤ ᱟᱢ ᱵᱷᱟᱜᱤ ᱞᱮᱠᱟ ᱮᱢ ᱫᱟᱲᱮᱭᱟᱜ ᱠᱷᱟᱡ ᱫᱚ ᱯᱚᱭᱥᱟ ᱦᱚᱸ ᱚᱱᱠᱟ ᱠᱚᱢ ᱧᱚᱜ ᱮᱢᱚᱜ ᱡᱟᱹᱨᱩᱲᱟ ᱚᱱᱟ ᱪᱟ ᱠᱚᱦᱚᱸ ᱠᱚ ᱠᱷᱚᱡᱚᱜ ᱠᱟᱱᱟ ᱜᱩᱣᱟᱹ ᱯᱟᱱ ᱠᱚ ᱩᱢᱚᱜ ᱡᱟᱹᱨᱲᱟ ᱟᱨ ᱦᱚᱸ ᱚᱱᱟ ᱠᱚ ᱮᱢᱚᱜ ᱡᱟᱲᱩᱲᱟ
ᱦᱩᱸ ᱛᱟᱦᱞᱮ ᱱᱤᱛᱚᱜ ᱫᱚ ᱟᱯᱮ ᱚᱱᱟ ᱫᱷᱟᱨᱤᱡ ᱫᱚ ᱛᱟᱦᱚᱞᱮ ᱥᱟᱱᱛᱟᱲᱤ ᱯᱨᱳᱜᱨᱟᱢ ᱠᱚ ᱦᱩᱭ ᱵᱟᱲᱟᱜ ᱠᱟᱱᱟ ᱥᱮ ᱵᱟᱝ
ᱦᱮ
ᱟᱪᱪᱷᱟ ᱟᱫᱚ ᱱᱤᱛᱚᱜ ᱢᱟ ᱯᱨᱳᱜᱨᱟᱢ ᱥᱤᱡᱤᱱ ᱜᱮ ᱠᱟᱱᱟ ᱥᱮ ᱟᱫᱚ ᱚᱱᱟᱛᱮ ᱟᱹᱞᱤᱧ ᱠᱩᱞᱤ ᱠᱮᱫᱮᱫ ᱵᱤᱱᱟ ᱡᱮ ᱛᱟᱦᱚᱞᱮ ᱟᱹᱵᱤᱱ ᱥᱮᱫ ᱦᱩᱭ ᱵᱟᱲᱟᱭ ᱜᱮᱭᱟ ᱥᱮ ᱵᱟᱝ ᱯᱨᱳᱜᱨᱟᱢ ᱠᱚ
ᱯᱨᱚᱜᱨᱟᱢ ᱠᱚᱫᱚ ᱦᱩᱭ ᱵᱟᱲᱟᱜ ᱜᱮᱭᱟ ᱟᱭᱢᱟ ᱜᱮ ᱟᱨ ᱱᱚᱛᱮ ᱢᱟ ᱟᱲᱟᱜᱱᱟ ᱪᱮᱫ ᱠᱚ ᱞᱟᱹᱭᱟ ᱱᱚᱣᱟᱻ ᱱᱟᱢ ᱰᱟᱠ ᱞᱮᱠᱟ ᱛᱮᱫᱚ ᱛᱤᱨᱤᱥ ᱡᱩᱱ ᱜᱮ ᱚᱱᱟᱜᱮ ᱡᱟᱹᱥᱛᱤ ᱫᱚ ᱦᱩᱭᱩᱜ-ᱟ
ᱟᱪᱪᱷᱟ
ᱟᱯᱮᱥᱮᱫ ᱢᱟ ᱚᱱᱟ ᱵᱩᱨᱩ ᱯᱟᱛᱟ ᱥᱮ ᱪᱮᱫ ᱠᱚᱯᱮ ᱞᱟᱹᱭ ᱜᱮᱭᱟ
ᱦᱳᱭ ᱦᱮᱸ ᱛᱚ ᱵᱩᱨᱩ ᱵᱚᱸᱜᱟ ᱧᱮᱞ ᱫᱚ ᱵᱟᱹᱵᱤᱱ ᱦᱮᱡ ᱵᱟᱲᱟ ᱟᱠᱟᱱ ᱜᱮᱭᱟ?
ᱵᱟᱝ ᱜᱮ ᱾ ᱚᱱᱠᱟ ᱞᱮᱠᱟ ᱡᱳᱜᱟᱡᱳᱜᱽ ᱦᱚᱸ ᱵᱟᱝ ᱦᱩᱭ ᱠᱟᱱᱟ ᱥᱮ ᱾ ᱟᱫᱚ ᱱᱚᱜ-ᱚᱭ ᱱᱤᱛᱚᱜ ᱟᱵᱤᱱ ᱴᱷᱮᱱ ᱠᱷᱚᱱ ᱜᱮᱞᱤᱧ ᱟᱸᱡᱚᱢ ᱧᱟᱢ ᱮᱫᱟ ᱵᱩᱨᱩ ᱯᱟᱛᱟ ᱠᱚ ᱦᱩᱭᱩᱜ ᱠᱟᱱ ᱫᱚ ᱾ ᱟᱨ ᱧᱮᱞ ᱵᱟᱲᱟ ᱟᱠᱟᱱ ᱜᱮᱭᱟ ᱢᱳᱵᱟᱭᱤᱞ ᱠᱚᱨᱮ ᱫᱚ ᱪᱮᱫ ᱦᱚᱸ ᱪᱟᱞᱟᱣ ᱵᱟᱝ ᱦᱩᱭ ᱠᱟᱱᱟ ᱾
ᱟᱪᱪᱷᱟ ᱛᱟᱦᱚᱞᱮ ᱱᱚᱣᱟ ᱪᱟᱠᱚᱞᱛᱟᱹᱲᱤ ᱯᱟᱛᱟ ᱠᱚ ᱡᱟᱦᱟᱸ ᱛᱤᱱᱟᱹᱜ ᱵᱟᱝᱠᱚ ᱞᱟᱹᱭᱟ ᱡᱮ ᱪᱟᱠᱚᱞᱛᱟᱹᱲᱤ ᱯᱟᱛᱟ ᱡᱩᱫᱤ ᱢᱟᱱᱮ ᱠᱩᱲᱤ ᱦᱚᱯᱚᱱ ᱠᱟᱱ ᱠᱷᱟᱱᱮᱢ ᱪᱟᱞᱟᱜ ᱜᱮᱭᱟ ᱪᱟᱠᱚᱞᱛᱟᱹᱲᱤ ᱯᱟᱛᱟ ᱧᱮᱞ ᱫᱚ ᱾ ᱛᱟᱦᱚᱞᱮ ᱪᱟᱠᱚᱞ ᱛᱟᱲᱤ ᱫᱚᱵᱤᱱ ᱦᱮᱡ ᱵᱟᱲᱟ ᱟᱠᱟᱱ ᱜᱮᱭᱟ ᱥᱮ ᱵᱟᱝ?
ᱵᱟᱝᱜᱮ ᱪᱟᱞᱟᱣ ᱫᱚ ᱵᱟᱝ ᱦᱩᱭ ᱠᱟᱱᱟ ᱾
ᱟᱪᱪᱷᱟ ᱟᱸᱡᱚᱢ ᱫᱚ ᱟᱸᱡᱚᱢ ᱵᱟᱲᱟ
ᱦᱸ ᱱᱤᱛᱚᱜ ᱦᱸ ᱟᱹᱵᱤᱱᱟᱜ ᱞᱟᱹᱭ ᱟᱸᱡᱚᱢ ᱛᱮ ᱢᱚᱱᱮ ᱦᱩᱭᱩᱜ ᱠᱟᱱᱟ ᱠᱟᱞᱚᱢ ᱥᱟᱛᱚᱢ ᱫᱚ ᱪᱟᱞᱟᱜ ᱡᱟᱹᱨᱩᱲᱟ ᱟᱥᱮ ᱪᱮᱫ ᱛᱷᱚᱲᱟ ᱛᱷᱩᱲᱤ ᱱᱮᱥ ᱠᱷᱚᱱ ᱥᱟᱯᱲᱟᱣ ᱵᱟᱲᱟ ᱠᱟᱛᱮ
ᱦᱳᱭ ᱛᱳ ᱟᱫᱚ ᱧᱮᱞ ᱫᱟᱹᱵᱤᱱ ᱫᱚ ᱪᱮᱫ ᱞᱮᱠᱟ ᱦᱮᱸ ᱦᱮᱸ ᱾
ᱦᱮᱸ
ᱦᱮᱸ ᱦᱮᱸ ᱦᱮᱸ ᱯᱨᱚᱛᱮᱠ ᱥᱮᱨᱢᱟ ᱦᱩᱭᱩᱜ ᱜᱮᱭᱟ ᱾
ᱦᱩᱸ
ᱱᱚᱣᱟ ᱵᱩᱨᱩ ᱵᱚᱸᱜᱟ ᱱᱚᱛᱮ ᱪᱟᱠᱳᱚᱞᱛᱟᱹᱲᱤ ᱯᱟᱛᱟ ᱯᱨᱚᱛᱮᱠ ᱵᱚᱪᱷᱚᱨ ᱜᱮ ᱦᱩᱭᱩᱜᱼᱟ ᱦᱮᱸ ᱥᱮ ᱾
ᱦᱮᱸ ᱚᱱᱠᱟ ᱠᱷᱟᱱ ᱛᱚᱵᱮ ᱥᱟᱯᱲᱟᱣ ᱡᱟᱣᱨᱟᱜ ᱦᱩᱭᱩᱜᱼᱟ ᱾ ᱠᱟᱞᱚᱢ ᱥᱮᱫ ᱪᱟᱞᱟᱜ ᱞᱟᱹᱜᱤᱫ ᱾
ᱦᱮᱸᱛᱚ ᱟᱫᱚ ᱡᱚᱛᱚ ᱢᱟᱱᱮ ᱢᱚᱱᱮ ᱠᱟᱜᱢ ᱡᱮ ᱚᱱᱛᱤᱧ ᱪᱟᱞᱟᱜᱼᱟ ᱾ ᱚᱱᱠᱟ ᱥᱮ
ᱱᱚᱛᱮ ᱵᱤᱱ ᱦᱮᱡ ᱵᱟᱲᱟ ᱠᱤᱭᱟ ᱟᱹᱵᱤᱱ?
ᱟᱹᱵᱤᱱ ᱥᱮᱫ
ᱦᱳᱭ ᱦᱳᱭ ᱱᱚᱛᱮ ᱟᱥᱟᱢ ᱥᱮᱫ ᱦᱮᱡ ᱵᱟᱲᱟ ᱜᱮᱭᱟ ᱵᱤᱱ?
ᱦᱮᱸ ᱟᱥᱟᱢ ᱥᱮᱫ ᱩᱱᱟᱹᱜ ᱴᱟ ᱫᱚ ᱚᱱᱛᱮ ᱵᱟᱝ ᱪᱟᱞᱟᱣ ᱵᱟᱲᱟ ᱦᱩᱭ ᱠᱟᱱ ᱜᱮᱭᱟ ᱟᱸᱡᱚᱢ ᱵᱟᱲᱟ ᱦᱩᱭ ᱠᱟᱱᱟ ᱾ ᱥᱮ ᱠᱚᱲᱟ ᱦᱚᱯᱚᱱ ᱠᱚ ᱥᱟᱶᱛᱮ ᱟᱹᱵᱤᱱ ᱚᱱᱟ ᱫᱷᱟᱨᱮᱱ ᱠᱚᱨᱮᱱ ᱠᱚᱲᱟ ᱦᱚᱯᱚᱱ ᱠᱚ ᱥᱟᱶᱛᱮ ᱠᱟᱹᱢᱤ ᱵᱟᱲᱟ ᱦᱩᱭ ᱠᱟᱱᱟ ᱢᱮᱱᱠᱷᱟᱱ ᱫᱚ ᱚᱱᱟ ᱫᱷᱟᱨᱤᱡ ᱫᱚ ᱪᱟᱞᱟᱜ ᱮᱠᱫᱚᱢ ᱵᱟᱝᱜᱮ ᱦᱩᱭ ᱠᱟᱱᱟ ᱾
ᱦᱮᱸ ᱟᱫᱚ ᱱᱤᱛᱳ ᱢᱚᱱᱮ ᱦᱩᱭᱩᱜ ᱠᱟᱱᱟ ᱥᱮ ᱵᱟᱝ ᱦᱤᱡᱩᱜᱚᱜ ᱨᱮᱭᱟᱜ?
ᱦᱮᱸ ᱟᱫᱚ ᱢᱚᱱᱮᱛᱚ ᱟᱫᱚ ᱡᱮᱨᱚᱠᱚᱢ ᱥᱳᱚᱢᱚᱭ ᱠᱚ ᱧᱟᱢ ᱞᱮᱱᱠᱷᱟᱱ ᱴᱷᱤᱠ ᱪᱟᱞᱟᱣ ᱦᱩᱭᱩᱜ ᱜᱮᱭᱟ ᱟᱫᱷᱚᱢ ᱥᱮᱫ ᱦᱚᱸ ᱾ ᱦᱮᱸ ᱥᱮ ᱟᱫᱚ ᱟᱹᱵᱤᱱ ᱥᱮᱫ ᱦᱟᱸᱜ ᱛᱤᱱᱟᱹᱜ ᱴᱟ ᱪᱮᱫ ᱞᱮᱠᱟ ᱵᱚᱞ ᱠᱷᱮᱞᱳᱰ ᱠᱚ ᱦᱩᱭᱩᱜ ᱜᱮᱭᱟ ᱥᱮ ᱵᱟᱝ?
ᱦᱳᱭ ᱦᱳᱭ ᱮᱰᱚᱢ ᱦᱩᱭᱩᱜ ᱜᱮᱭᱟ ᱾
ᱦ
ᱟᱨ ᱥᱤᱝᱜᱟᱨ ᱠᱚᱠᱚ ᱟᱹᱜᱩ ᱠᱚᱜᱮᱭᱟ ᱠᱚ ᱤᱭᱟᱹ ᱥᱚᱢᱚᱭ ᱵᱚᱞ ᱠᱷᱮᱞᱚ ᱥᱚᱢᱚᱭ ᱾
ᱟᱪᱪᱷᱟ ᱵᱟ ᱟᱨ ᱵᱚᱞ ᱠᱷᱮᱞᱳᱰ ᱫᱚ ᱠᱷᱩᱵ ᱜᱮ ᱞᱤ ᱠᱩᱥᱤᱭᱟᱜ ᱜᱮᱭᱟ ᱥᱮ ᱟᱹᱞᱤᱧ ᱦᱚᱸ ᱢᱟᱱᱮ ᱢᱤᱫᱴᱮᱱ ᱯᱞᱮᱭᱟᱨ ᱦᱚᱸ ᱠᱟᱱᱟᱞᱤᱧ ᱦᱮᱸ ᱥᱮ ᱦᱟᱱᱮ ᱾ ᱟᱫᱚ ᱡᱩᱫᱤ ᱵᱤᱱ ᱥᱮᱨᱚᱠᱚᱢ ᱚᱱᱛᱮ ᱡᱩᱫᱤ ᱟᱹᱵᱤᱱ ᱥᱮᱫ ᱦᱩᱭᱩᱜ ᱠᱷᱟᱱ ᱫᱚ ᱛᱟᱦᱚᱞᱮ ᱤᱧ ᱪᱟᱞᱟᱜ ᱜᱮᱭᱟ ᱚᱵᱚᱥᱳᱭ ᱾
ᱦᱮᱸ ᱠᱩᱲᱤ ᱦᱚᱲᱟᱜ ᱵᱚᱞ ᱠᱷᱮᱞᱳᱰ ᱦᱚᱸ ᱱᱚᱛᱮ ᱫᱚ ᱦᱩᱭᱩᱜ ᱜᱮᱭᱟ ᱾
ᱢᱟ ᱠᱩᱲᱤ ᱦᱚᱲᱟᱜ ᱛᱚ ᱱᱚᱱᱛᱮ ᱦᱚᱸ ᱦᱩᱭᱩᱜ ᱜᱮᱭᱟ ᱾ ᱟᱫᱚ ᱯᱨᱟᱭ ᱡᱟᱭᱜᱟ ᱜᱮ ᱦᱩᱭᱩᱜᱼᱟ ᱾ ᱟᱵᱚ ᱥᱟᱱᱛᱟᱲ ᱡᱟᱭᱜᱟ ᱠᱚᱨᱮᱜ ᱫᱚ ᱯᱨᱟᱭ ᱜᱮ ᱦᱩᱭᱩᱜ ᱠᱟᱱᱟ ᱾ ᱢᱟᱱᱮ ᱠᱩᱲᱤ ᱦᱚᱯᱚᱱ ᱠᱚᱣᱟᱜ ᱾ ᱥᱮ ᱠᱚᱲᱟ ᱦᱚᱯᱚᱱ ᱢᱟᱱᱮ ᱱᱮᱛᱟᱨ ᱫᱚ ᱠᱚᱲᱟ ᱜᱤᱫᱽᱨᱟᱹ ᱡᱮᱢᱚᱱ ᱥᱚᱢᱟᱱ ᱤᱭᱟᱹ ᱛᱟᱠᱚ ᱠᱩᱲᱤ ᱜᱤᱫᱽᱨᱟᱹ ᱦᱚᱸ ᱚᱱᱠᱟᱜᱮ ᱦᱮᱸᱥᱮ ᱾ ᱢᱟᱱᱮ ᱠᱚᱲᱟ ᱜᱤᱫᱽᱨᱟᱹ ᱪᱮᱫ ᱠᱚᱠᱚ ᱠᱟᱹᱢᱤ ᱭᱮᱫᱟ ᱵᱟᱝ ᱠᱚ ᱠᱟᱹᱢᱤ ᱭᱮᱫᱟ ᱠᱩᱲᱤ ᱦᱚᱸ ᱜᱮᱠᱚ ᱠᱟᱹᱢᱤ ᱭᱮᱫᱟ ᱦᱮᱸ ᱥᱮ ᱾
ᱦᱮᱸ
ᱛᱟᱦᱚᱞᱮ ᱱᱤᱛᱳᱜ ᱫᱚ ᱚᱲᱟᱜ ᱥᱮᱫ ᱨᱮᱜᱮ ᱢᱮᱱᱟᱜ ᱵᱤᱱᱟ?
ᱦᱳᱭ ᱱᱤᱛᱚᱜ ᱫᱚ ᱚᱲᱟᱜ ᱥᱮᱫ ᱨᱮᱜᱮ ᱱᱟᱦᱟᱜ ᱾ ᱱᱚᱜ-ᱚᱭ ᱵᱩᱜᱤ ᱡᱩᱫᱟᱹ ᱞᱟᱝ ᱨᱚᱯᱚᱲ ᱠᱟᱱ ᱫᱚ ᱾
ᱟᱪᱪᱷᱟ ᱛᱚᱵᱮ ᱟᱫᱚ ᱤᱭᱟᱹ ᱡᱚᱢ ᱵᱟᱲᱟ ᱠᱮᱫᱟᱵᱤᱱ ᱥᱮ ᱮᱠᱷᱚᱱ ᱟᱹᱣᱨᱤ?
ᱡᱚᱢ ᱵᱟᱲᱟ ᱛᱮᱭᱟᱨ ᱫᱚ ᱦᱩᱭ ᱠᱟᱱᱟ ᱱᱟᱦᱟᱜ ᱦᱩᱭ ᱫᱚ ᱟᱫᱚ ᱡᱚᱢ ᱫᱚ ᱟᱣᱨᱤ ᱾ ᱡᱚᱛᱚ ᱦᱚᱲ ᱟᱹᱣᱨᱤ ᱞᱮ ᱥᱚᱢᱚᱭᱚᱜ ᱛᱮ ᱵᱚᱞᱮ ᱤᱱᱠᱟ ᱦᱟᱯᱳᱭ ᱨᱚᱯᱚᱲ ᱵᱟᱲᱟ ᱞᱮᱱ ᱜᱮ ᱢᱤᱫ ᱜᱷᱟᱹᱲᱤᱡ
ᱟᱪᱪᱷᱟ
ᱪᱮᱫ ᱞᱮᱠᱟ ᱢᱮᱱᱟᱜ ᱵᱟᱲᱟ ᱠᱚᱣᱟ ᱚᱱᱮ ᱚᱱᱟᱛᱮ ᱟᱹᱣᱨᱤ ᱞᱮ ᱡᱚᱢᱟ ᱵᱟᱹᱠᱩ ᱥᱚᱢᱚᱭ ᱞᱮᱱᱠᱷᱟᱱ ᱱᱟᱜ ᱤᱱᱟᱹᱜ ᱛᱮᱜᱮ ᱟᱞᱟᱝ ᱦᱚᱞᱟᱝ ᱨᱚᱯᱚᱲ ᱵᱷᱟᱜᱟᱜ-ᱟ ᱥᱚᱢᱚᱭ ᱠᱚᱦᱚᱸ ᱩᱱᱠᱩ ᱠᱚᱦᱚᱸ ᱠᱚ ᱦᱮᱡ ᱥᱟᱢᱴᱟᱜ-ᱟ
ᱟᱨ ᱛᱚᱵᱮ ᱟᱵᱮᱱ ᱫᱚ ᱱᱚᱛᱮ ᱵᱚᱞ ᱠᱷᱮᱞᱳᱰ ᱜᱮᱵᱮᱱ ᱦᱮᱡ ᱵᱟᱲᱟ-ᱟᱜ ᱥᱮ ᱠᱟᱹᱢᱤ ᱵᱮᱱ ᱞᱟᱹᱭ ᱠᱮᱫᱟ ᱱᱟᱦᱟᱜ
ᱟᱫᱚ ᱚᱱᱟ ᱠᱚᱨᱮ ᱫᱚ ᱦᱟᱸᱜ ᱵᱟᱹᱞᱤᱧ ᱪᱟᱞᱟᱣ ᱠᱟᱱᱟ ᱟᱥᱟᱢ ᱚᱱᱛᱮ ᱫᱚ ᱦᱮᱸ ᱥᱮ ᱟᱫᱚ ᱟᱹᱞᱤᱧ ᱱᱚᱣᱟ ᱠᱚᱨᱮ ᱫᱚ ᱯᱨᱟᱭ ᱡᱟᱭᱜᱟ ᱞᱤᱧ ᱠᱷᱮᱞ ᱫᱚᱞᱤᱧ ᱠᱷᱮᱞ ᱵᱟᱲᱟᱣ ᱟᱠᱟᱫ ᱜᱮᱭᱟ
ᱦᱩᱸ ᱟᱹᱞᱤᱧ ᱦᱚᱸ ᱞᱟᱦᱟ ᱧᱚᱜ ᱛᱮᱞᱤᱧ ᱠᱷᱮᱞ ᱵᱟᱲᱟᱭᱮᱫ ᱠᱟᱱ ᱛᱟᱦᱮᱱᱟ
ᱟᱫᱚ ᱟᱫᱚ ᱚᱱᱠᱟ ᱫᱚ ᱟᱪᱪᱷᱟ ᱟᱫᱚ ᱱᱚᱝᱠᱟ ᱟᱫᱚ ᱥᱮᱨᱚᱠᱚᱢ ᱛᱚ ᱚᱱᱛᱮ ᱫᱚ ᱟᱫᱚ ᱢᱮᱞᱟ ᱯᱟᱛᱟ ᱵᱟᱹᱱᱩᱜ-ᱟ ᱥᱮ ᱡᱮ ᱚᱱᱛᱮ ᱪᱟᱞᱟᱣ ᱨᱮᱱᱟᱜ ᱢᱤᱫᱴᱮᱱ ᱴᱟᱱ ᱛᱟᱦᱮᱱᱟ ᱟᱫᱚ ᱚᱱᱟ ᱠᱷᱟᱹᱛᱤᱨ ᱞᱤᱧ ᱠᱩᱞᱤ ᱠᱮᱫ ᱵᱤᱱᱟ ᱡᱮ ᱵᱚᱞ ᱠᱷᱮᱞᱳᱰ ᱠᱚ ᱦᱩᱭᱩᱜ ᱠᱷᱟᱱ ᱫᱚᱞᱤᱧ ᱪᱟᱞᱟᱜ ᱜᱮᱭᱟᱞᱤᱧ ᱦᱮᱸ ᱥᱮ
ᱦᱩᱸ ᱦᱩᱸ ᱟᱫᱚ ᱱᱮᱭᱛᱟ ᱞᱮᱯᱮ ᱠᱷᱟᱡ ᱢᱟ ᱵᱮᱱ ᱦᱤᱡᱩᱜ ᱜᱮᱭᱟ ᱱᱤᱦᱟᱹᱛ
ᱚᱸᱻ ᱾ ᱦᱳᱭ ᱟᱫᱚ ᱚᱱᱟ ᱜᱮᱞᱤᱧ ᱢᱮᱱᱫᱟ ᱡᱮ ᱟᱹᱵᱤᱱ ᱥᱮᱫ ᱦᱩᱭ ᱞᱮᱱᱠᱷᱟᱱ ᱛᱚᱵᱮ ᱡᱟᱱᱟᱣ ᱟᱹᱞᱤᱧ ᱵᱤᱱ ᱟᱹᱞᱤᱧ ᱦᱚᱸ ᱛᱟᱦᱚᱞᱮ ᱪᱟᱞᱟᱜ ᱟᱹᱞᱤᱧ ᱥᱮ ᱫᱮᱠᱷᱟᱣ ᱦᱩᱭᱩᱜᱼᱟ
ᱟᱹᱞᱤᱧ ᱞᱤᱧ ᱢᱮᱱᱫᱟ ᱪᱮᱫ ᱵᱚᱞᱮ ᱟᱹᱞᱤᱧ ᱞᱤᱧ ᱢᱮᱱᱫᱟ ᱪᱮᱫ ᱵᱚᱞᱮ ᱡᱩᱫᱤ ᱦᱚᱸ ᱵᱚᱞ ᱠᱷᱮᱞᱳᱰ ᱵᱟᱠᱚ ᱱᱮᱣᱛᱟ ᱯᱮ ᱠᱷᱟᱡ ᱪᱮᱠᱟ ᱠᱟᱫᱟ ᱮᱱ ᱦᱚᱛᱚ ᱫᱤᱥᱚᱢ ᱧᱮᱞ ᱞᱮᱠᱟ ᱫᱚ ᱵᱮᱱ ᱦᱤᱡᱩᱜ-ᱟ ᱾ ᱱᱚᱛᱮᱱᱟᱜ ᱫᱤᱥᱚᱢ ᱫᱤᱥᱚᱢ ᱪᱮᱫ ᱞᱮᱠᱟᱱ ᱧᱮᱞ ᱤᱫᱤᱭᱟ ᱵᱮᱱ
ᱟᱫᱚ ᱟᱫᱚ ᱱᱚᱝᱠᱟᱱᱟᱜ ᱠᱟᱛᱷᱟ ᱠᱟᱱᱟ ᱡᱟᱦᱟᱸ ᱫᱚ ᱢᱟᱱᱮ ᱟᱹᱞᱤᱧ ᱡᱩᱫᱤ ᱚᱸᱰᱮ ᱵᱚᱞ ᱠᱷᱮᱞᱳᱰ ᱞᱤᱧ ᱪᱟᱜ-ᱟ ᱢᱟᱱᱮ ᱵᱚᱞ ᱠᱷᱮᱞ ᱦᱚᱸ ᱦᱩᱭᱮᱱ ᱛᱟᱹᱞᱤᱧᱟ ᱥᱟᱶᱛᱮ ᱫᱤᱥᱚᱢ ᱧᱮᱞ ᱦᱚᱸ ᱦᱩᱭᱮᱱ ᱛᱟᱹᱞᱤᱧᱟ ᱟᱨ ᱡᱩᱫᱤ ᱮᱢᱱᱤ ᱫᱤᱥᱚᱢ ᱧᱮᱞ ᱞᱤᱧ ᱪᱟᱞᱟᱜ-ᱟ ᱛᱟᱦᱚᱞᱮ ᱢᱤᱫᱴᱮᱱ ᱥᱚᱢᱚᱭ ᱧᱮᱞ ᱠᱟᱛᱮᱜ ᱟᱹᱞᱤᱧ ᱪᱟᱞᱟᱜ ᱦᱩᱭᱩᱜ ᱛᱟᱹᱞᱤᱧᱟ
ᱦᱳᱭ ᱚᱱᱟ ᱢᱟ ᱵᱷᱟᱜᱮ ᱜᱮ ᱵᱟᱠᱷᱟᱡ ᱢᱟ ᱵᱟᱝ ᱥᱚᱢᱚᱭᱚᱜ ᱟᱛᱚ
ᱦᱳᱭ ᱟᱫᱚ ᱚᱱᱟ ᱛᱮᱜᱮ ᱛᱚ ᱢᱟᱱᱮ ᱞᱟᱹᱭ ᱦᱳᱭᱳᱜ ᱠᱟᱱᱟ ᱡᱮ ᱢᱟᱱᱮ ᱢᱤᱫ ᱥᱟᱶᱛᱮ ᱠᱷᱟᱱ ᱵᱟᱨᱭᱟ ᱠᱟᱹᱢᱤ ᱤᱧᱟᱹᱜ ᱦᱩᱭᱩᱜ ᱛᱤᱧᱟᱹ ᱪᱮᱫᱟᱜ ᱥᱮ ᱢᱟᱱᱮ ᱵᱚᱞ ᱠᱷᱮᱞᱳᱰ ᱚ ᱦᱚᱸ ᱦᱩᱭᱮᱱ ᱛᱤᱧᱟᱹ ᱟᱨ ᱫᱤᱥᱚᱢ ᱧᱮᱞ ᱦᱚᱸ ᱦᱩᱭᱮᱱᱟ
ᱦᱳᱭ ᱦᱳᱭ ᱴᱷᱤᱠ
ᱟᱫᱚ ᱟᱫᱚ ᱚᱱᱟᱛᱮ ᱢᱮᱱ ᱦᱩᱭᱩᱜ ᱠᱟᱱᱟ ᱡᱮ ᱡᱩᱫᱤ
ᱟᱫᱚ ᱫᱤᱥᱚᱢ ᱢᱟ ᱧᱮᱞ ᱛᱚ ᱦᱩᱭᱩᱜ ᱜᱮᱭᱟ ᱵᱟᱝ ᱧᱮᱞ ᱫᱚ ᱵᱟᱝ ᱟᱨ ᱢᱚᱱᱮ ᱢᱟ ᱵᱚᱦᱩ ᱜᱮ ᱢᱮᱱᱟᱭ ᱡᱮ ᱟᱹᱵᱤᱱ ᱥᱮᱫ ᱞᱤᱧ ᱪᱟᱞᱟᱜᱼᱟ ᱥᱮ ᱦᱟᱜ ᱢᱟᱱᱮ ᱛᱟ ᱢᱤᱫ ᱴᱮᱱ ᱧᱩᱛᱩᱢᱟᱱ ᱡᱟᱭᱜᱟ ᱦᱚᱸ ᱠᱟᱱᱟ ᱟᱹᱞᱤᱧ ᱱᱚᱣᱟ ᱫᱷᱟᱨᱮᱡ ᱫᱚ ᱵᱤᱨ ᱫᱤᱥᱚᱢ ᱛᱚ ᱩᱱᱟᱹᱜ ᱴᱟ ᱫᱚ ᱦᱚᱭᱛᱚ ᱧᱩᱛᱩᱢᱟᱱ ᱡᱟᱭᱜᱟ ᱵᱟᱝ ᱠᱟᱱᱟ ᱦᱮᱸᱥᱮ ᱢᱮᱱᱠᱷᱟᱱ ᱫᱚ ᱟᱹᱵᱤᱱ ᱥᱮᱫ ᱟᱹᱵᱤᱱ ᱥᱮᱫ ᱫᱚ ᱠᱟᱹᱴᱤᱡ ᱧᱩᱛᱩᱢᱟᱱ ᱡᱟᱭᱜᱟ ᱜᱮ ᱠᱟᱱᱟ ᱥᱮ ᱟᱸᱡᱚᱢ ᱵᱟᱲᱟ ᱠᱟᱜ ᱠᱚᱣᱟᱞᱤᱧ
ᱚᱸ ᱥᱚᱢᱚᱭ ᱠᱚ ᱦᱩᱭᱩᱜ ᱠᱟᱱ ᱛᱟᱞᱟᱝᱟ ᱛᱚᱵᱮ ᱚᱱᱛᱮ ᱾
ᱛᱟᱭᱚᱢ ᱛᱮ ᱦᱟᱸᱜ ᱞᱟᱝ ᱨᱚᱯᱚᱲᱟ ᱟᱨᱦᱚᱸ ᱾
ᱦᱮᱸ ᱟᱨ ᱛᱚᱵᱮ ᱴᱷᱤᱠ ᱜᱮᱭᱟ ᱢᱟ ᱱᱚᱝᱠᱟ ᱜᱮ ᱟᱨ ᱵᱮᱥ ᱵᱟᱲᱟ ᱜᱮ ᱛᱟᱦᱮᱸᱱ ᱢᱟ ᱦᱟᱸᱜ ᱦᱳᱭ ᱥᱮ ᱾ ᱚᱲᱟᱜ ᱦᱚᱲ ᱠᱚ ᱦᱚᱸ ᱵᱮᱥ ᱜᱮᱠᱚ ᱢᱮᱱᱟᱜ ᱠᱚᱣᱟ ᱛᱚ?
ᱦᱮᱸ ᱵᱮᱥ ᱜᱮ ᱢᱮᱱᱟᱜ ᱠᱚᱣᱟ ᱱᱟᱦᱟᱜ ᱾
ᱟᱪᱪᱷᱟ ᱴᱷᱤᱠ ᱜᱮᱭᱟ ᱛᱚᱵᱮ ᱦᱮᱸ ᱾
ᱢᱟ,
ᱥᱚᱢᱚᱭ ᱠᱚ ᱦᱳᱭ ᱜᱚᱫᱼᱱᱟ ᱥᱮ ᱪᱮᱫ ᱵᱤᱱ ᱞᱟᱹᱭ ᱮᱫᱟ?